ᱦᱮᱞᱳ᱾ ᱦᱮᱞᱳ᱾
ᱦᱮᱸ ᱟᱸᱡᱚᱢᱚᱜ ᱠᱟᱱᱟ ᱛᱚ?
ᱦᱮᱸ ᱨᱚᱲ ᱟᱸᱡᱚᱢᱚᱜ ᱠᱟᱱᱟ, ᱟᱨ ᱪᱮᱫ ᱪᱤᱠᱟᱹᱭ ᱦᱩᱭᱩᱜ ᱠᱟᱱᱟ?
ᱱᱚᱜᱼᱚᱭ ᱫᱩᱲᱩᱵ ᱵᱟᱲᱟ ᱦᱩᱭ ᱠᱟᱱᱟ ᱪᱮᱫ
ᱚ ᱫᱟᱜ ᱠᱚ ᱡᱚᱨᱚᱜ ᱠᱟᱱᱟ ᱥᱮ ᱵᱟᱝ ᱚᱱᱛᱮ?
ᱵᱟᱝ ᱜᱮ ᱱᱚᱛᱮ ᱫᱚ ᱵᱟᱝ ᱡᱚᱨᱚᱜ ᱠᱟᱱᱟ, ᱦᱟᱱᱮ ᱦᱚᱞᱟ ᱜᱮ ᱫᱟᱜ ᱞᱮᱫᱟᱭ ᱛᱤᱦᱤᱧ ᱫᱚ ᱵᱟᱭ ᱫᱟᱜ
ᱚ ᱛᱤᱦᱤᱧ ᱫᱚ ᱵᱟᱭ ᱫᱟᱜ ᱫᱟ?
ᱦᱮᱸ᱾
ᱟᱨ ᱫᱟᱠᱟ ᱠᱚ ᱤᱥᱤᱱ ᱵᱟᱲᱟ ᱦᱩᱭᱱᱟᱥᱮ ᱟᱹᱣᱨᱤ?
ᱦᱮᱸ ᱤᱥᱤᱱ ᱵᱟᱲᱟ ᱫᱚ ᱦᱳᱭ ᱠᱟᱱᱟ᱾
ᱩᱸ ᱟᱢ ᱡᱚᱢ ᱛᱟᱦᱞᱮ ᱛᱤᱨᱮ ᱦᱩᱭᱩᱜᱼᱟ?
ᱡᱚᱢ ᱫᱚ ᱢᱤᱫ ᱜᱷᱟᱲᱤ ᱯᱚᱨ᱾
ᱩᱸ᱾
ᱛᱟᱦᱞᱮ ᱟᱯᱮ ᱥᱮᱫ ᱫᱚ ᱫᱟᱜ ᱫᱟᱭ?
ᱦᱮᱸ ᱱᱚᱛᱮ ᱟᱞᱮ ᱥᱮᱱ ᱫᱚ ᱫᱟᱜ ᱡᱚᱨᱚᱜ ᱠᱟᱱ ᱜᱮᱭᱟ᱾
ᱩᱸ᱾
ᱱᱚᱝᱠᱟᱱᱟᱜ ᱜᱮ ᱛᱟᱨᱟᱥᱤᱧ ᱥᱮᱫ ᱠᱷᱚᱱᱟᱜ ᱜᱮ ᱫᱟᱜ ᱫᱩᱨᱟᱹᱣ ᱠᱟᱱᱟᱭ ᱱᱤᱛᱳᱜ ᱦᱚᱸ ᱫᱟᱜ ᱡᱚᱨᱚᱜ ᱠᱟᱱ ᱜᱮᱭᱟ᱾
ᱦᱩᱸᱻ ᱦᱩᱸ ᱟᱫᱚ ᱤᱥᱤᱱ ᱵᱟᱲᱟ ᱫᱚ ᱦᱳᱭ ᱠᱟᱱᱜᱮᱭᱟ?
ᱦᱮᱸ ᱤᱥᱤᱱ ᱵᱟᱲᱟ ᱪᱟᱞᱟᱜ ᱠᱟᱱᱟ ᱟᱣᱨᱤ ᱦᱩᱭᱩᱜ-ᱟ ᱪᱚᱸᱫᱟ ᱠᱟᱫᱟ ᱠᱚ᱾
ᱩᱸ᱾
ᱚᱱᱛᱮ ᱫᱚ ᱪᱟᱥ, ᱪᱤᱠᱟᱹ ᱫᱚ ᱵᱟᱝ ᱫᱩᱲᱩᱵ ᱦᱩᱭ ᱠᱟᱱᱟ ᱚᱲᱟᱜ ᱨᱮᱜᱮ?
ᱦᱩᱸ᱾ ᱞᱟᱹᱭ ᱢᱮ ᱪᱮᱫ ᱮᱢ ᱞᱟᱹᱭᱮᱫ ᱛᱟᱸᱦᱮ,
ᱞᱟᱹᱭ ᱫᱤᱧ ᱫᱩᱲᱩᱵ ᱦᱩᱭ ᱠᱟᱱᱟ ᱚᱲᱟᱜ ᱨᱮᱜᱮ ᱪᱮᱫ ᱦᱚᱸ ᱵᱟᱝ
ᱟᱨ ᱪᱮᱫ ᱮᱢ ᱞᱟᱹᱭᱮᱫ ᱛᱟᱸᱦᱮᱸ ᱪᱟᱥ ᱱᱚᱛᱮ ᱚᱱᱠᱟ ᱪᱮᱫ ᱮᱢ ᱞᱟᱹᱭᱮᱫ ᱛᱟᱸᱦᱮᱸᱫ-ᱟ
ᱦᱮᱸ ᱞᱟᱹᱭ ᱫᱤᱧ ᱪᱟᱥᱵᱟᱥ ᱠᱚ ᱟᱨᱟᱢᱵᱚ ᱟᱠᱟᱫᱟ ᱥᱮ ᱟᱹᱣᱨᱤ
ᱦᱮᱸ ᱟᱨᱟᱢᱵ ᱫᱚ ᱦᱩᱭ ᱠᱟᱱ ᱜᱮᱭᱟ ᱟᱹᱜᱩ ᱤᱧ ᱢᱮ, ᱟᱸ ᱟᱨ ᱟᱯᱮ ᱥᱮᱫ ᱫᱚ,
ᱟᱹᱣᱨᱤᱭᱟ ᱟ ᱱᱚᱜ-ᱚᱭ ᱮᱠᱷᱚᱱᱚ ᱪᱟᱨᱟ ᱠᱚ ᱜᱤᱰᱤ ᱵᱟᱲᱟ ᱦᱩᱭᱩᱠᱟᱱᱟ ᱠᱟᱹᱴᱤᱡ ᱧᱚᱜ ᱜᱮᱭᱟ ᱮᱠᱷᱚᱱᱚ
ᱦᱚᱸ
ᱮᱱᱠᱷᱟᱱ ᱟᱯᱮ ᱥᱮᱫ ᱫᱚ ᱪᱮᱫ ᱨᱚᱦᱚᱭ ᱠᱚ ᱟᱨᱟᱢᱵᱷᱚ ᱠᱮᱫᱟ ᱥᱮ ᱪᱮᱫ, ᱦᱮᱞᱳ ᱦᱮᱞᱳ ᱦᱮᱞᱳ ᱞᱟᱹᱭᱤᱧ ᱨᱚᱲ ᱵᱟᱝ ᱟᱸᱡᱚᱢᱚᱜ ᱠᱟᱱᱟ, ᱦᱮᱞᱳ ᱦᱮᱸ ᱨᱚᱲ ᱟᱸᱡᱚᱢᱚᱜ ᱠᱟᱱᱟ, ᱟᱨ ᱠᱟᱹᱴᱤᱡ ᱵᱷᱟᱜᱮ ᱧᱚᱜ ᱡᱟᱭᱜᱟ ᱨᱮ ᱛᱟᱸᱦᱮᱱ ᱢᱮ ᱴᱟᱣᱟᱨ ᱨᱚᱲ ᱠᱚ ᱵᱟᱝ ᱟᱸᱡᱚᱢᱚᱜ ᱠᱟᱱ ᱛᱟᱢᱟ,
ᱩᱸᱦᱚᱻ ᱦᱮᱞᱳ
ᱦᱮᱸ
ᱢᱮᱱᱫᱟᱹᱧ ᱠᱟᱹᱴᱤᱡ ᱡᱟᱦᱟᱸ ᱥᱮᱫ ᱨᱮ ᱴᱟᱣᱟᱨᱮ ᱧᱟᱢᱟ ᱚᱱᱠᱟᱱ ᱡᱟᱭᱜᱟ ᱨᱮ ᱪᱟᱞᱟᱜ ᱢᱮ ᱨᱚᱲ ᱵᱟᱭ ᱟᱸᱡᱚᱢᱚᱜ ᱠᱟᱱ ᱛᱟᱢᱟ,
ᱱᱤᱛᱳᱜ ᱟᱸᱡᱢᱚᱜᱠᱟᱱ ᱜᱮᱭᱟ,
ᱦᱩᱸ ᱩᱱᱟᱹᱜ ᱪᱮᱦᱨᱟ ᱵᱟᱝ ᱟᱸᱡᱚᱢᱚᱜ ᱠᱟᱱ ᱛᱟᱢᱟ,
ᱱᱤᱛᱳᱜ ᱦᱚ ᱵᱟᱝ ᱟᱸᱡᱢᱚᱜ ᱠᱟᱱᱟ,
ᱦᱮᱸ ᱱᱤᱛᱚᱜ ᱫᱚ ᱟᱸᱡᱚᱢᱚᱜ ᱠᱟᱱᱟ,
ᱦᱩᱸ
ᱞᱟᱹᱭᱫᱤᱧ ᱟᱯᱮᱥᱮᱫ ᱦᱩᱞ ᱢᱟᱦᱟ ᱠᱚ ᱢᱟᱱᱟᱣ ᱜᱮᱭᱟ ᱥᱮ ᱵᱟᱝ,
ᱦᱮᱸ ᱦᱮᱸ ᱢᱟᱱᱟᱣ ᱜᱮᱭᱟ,
ᱦᱮᱞᱳ,
ᱵᱟᱝ ᱧᱮᱞᱚᱜ ᱫᱚ,
ᱟᱨ ᱱᱮᱴᱣᱟᱨᱠ ᱡᱟᱱᱤ-ᱮ ᱥᱚᱢᱚᱥᱥᱟ ᱭᱮᱫ ᱛᱟᱢᱟ,
ᱪᱮᱫ ᱮᱢ ᱞᱟᱹᱭ ᱫᱟ,
ᱢᱮᱱ ᱫᱤᱧ ᱱᱮᱴᱣᱟᱨᱠ ᱡᱟᱱᱤᱡ-ᱮ ᱥᱚᱢᱚᱥᱥᱟ ᱭᱮᱫ ᱛᱟᱢᱟ ᱨᱚᱲ ᱵᱟᱝ ᱟᱸᱡᱚᱢᱚᱜ ᱠᱟᱱ ᱛᱟᱢᱟ, ᱢᱮᱱᱫᱟᱹᱧ ᱟᱯᱮᱥᱮᱫ ᱦᱩᱞ ᱢᱟᱦᱟ ᱠᱚᱠᱚ ᱢᱟᱱᱟᱣ ᱜᱮᱭᱟ,
ᱦᱮᱸ ᱢᱟᱱᱟᱣ ᱜᱮᱭᱟ ᱠᱚ,
ᱦᱩᱸᱻ ᱟᱨ ᱪᱮᱫ ᱞᱮᱠᱟ ᱟᱛᱳ ᱟᱛᱳ ᱜᱮᱯᱮ ᱢᱟᱱᱟᱣᱟ ᱥᱮ ᱚᱱᱠᱟ ᱰᱷᱮᱨ ᱧᱚᱜ ᱟᱛᱳ ᱢᱤᱫᱴᱷᱮᱱ ᱠᱟᱛᱮ ᱯᱮ ᱢᱟᱱᱟᱣ ᱜᱮᱭᱟ,
ᱰᱷᱮᱨ ᱧᱚᱜ ᱟᱛᱳ ᱢᱤᱫᱴᱷᱮᱱ ᱠᱟᱛᱮ ᱟᱨᱠᱤ,
ᱚᱸᱻ ᱟᱢ ᱪᱟᱞᱟᱣ ᱵᱟᱲᱟᱜ ᱜᱮᱭᱟ ᱥᱮ ᱵᱟᱝ ᱛᱟᱦᱞᱮ ᱦᱩᱞ ᱢᱟᱦᱟ ᱠᱷᱚᱱ ᱢᱟᱱᱟᱣ- ᱠᱚ
ᱦᱩᱸ ᱪᱟᱞᱟᱣ ᱵᱟᱲᱟ ᱫᱚ ᱦᱩᱭᱩᱜ ᱜᱮᱭᱟ,
ᱟᱨ ᱚᱱᱟ ᱥᱟᱶᱛᱮ ᱡᱟᱦᱟᱱᱟᱜ ᱠᱚᱯᱮ ᱫᱚᱦᱚ ᱠᱟᱜ ᱜᱮᱭᱟ ᱚᱱᱠᱟᱱᱟᱜ ᱦᱮᱯᱨᱟᱣ ᱠᱚ ᱥᱮ ᱚᱱᱠᱟᱱᱟᱜ ᱤᱭᱟᱹ ᱠᱚ
ᱞᱟᱸᱜᱽᱲᱮ ᱮᱱᱮᱡ ᱠᱚ ᱡᱟᱦᱟᱸ ᱢᱤᱭᱡᱤᱠ ᱪᱤᱭᱟᱨ ᱚᱱᱟ ᱠᱚ ᱛᱟᱦᱮᱱ ᱜᱮᱭᱟ᱾
ᱞᱟᱠᱪᱟᱨ ᱮᱱᱮᱡ ᱥᱮᱨᱮᱧ ᱠᱚᱯᱮ ᱫᱚᱦᱚᱭᱟ ᱵᱟᱝ
ᱦᱸᱻ
ᱚ
ᱟᱯᱮ ᱥᱮᱫ ᱫᱚ?
ᱟᱞᱮ ᱥᱮᱫ ᱦᱚᱸ ᱦᱩᱭᱩᱜᱼᱟ ᱦᱩᱞ ᱢᱟᱦᱟ ᱚᱱᱠᱟ ᱤᱱᱟᱹ-ᱱᱤᱭᱟᱹ ᱠᱚ ᱫᱚᱦᱚ ᱠᱟᱜ ᱜᱮᱭᱟ ᱠᱚ ᱟᱹᱰᱤ ᱠᱤᱪᱷᱩ ᱦᱮᱯᱨᱟᱣ ᱠᱚ ᱟᱨᱚ ᱛᱟᱦᱮᱱ ᱜᱮᱭᱟ᱾
ᱦᱩᱸ
ᱚᱱᱟ ᱥᱟᱶᱛᱮ
ᱦᱩᱸ
ᱟᱨ ᱪᱮᱫ ᱚᱱᱠᱟᱱᱟᱜ ᱯᱚᱨᱚᱵᱽ ᱠᱚᱯᱮ ᱢᱟᱱᱟᱣ ᱵᱟᱲᱟᱭ ᱜᱮᱭᱟ?
ᱥᱮᱸᱫᱽᱨᱟ ᱠᱚ ᱚᱱᱮ ᱚᱱᱠᱟᱱᱟᱜ ᱯᱚᱨᱚᱵᱽ ᱦᱩᱞ ᱢᱟᱦᱟ ᱛᱟᱵᱚᱱ ᱦᱮᱸᱻ ᱚᱱᱠᱟᱱᱟᱜ ᱦᱩᱭᱩᱜ ᱜᱮᱭᱟ ᱵᱟᱦᱟ, ᱥᱚᱦᱚᱨᱟᱭ ᱱᱚᱜᱼᱚᱭ ᱛᱚ ᱦᱩᱭ ᱮᱱᱟ ᱱᱚᱜᱼᱚᱭ ᱦᱟᱞᱮᱫᱟ- ᱦᱟᱞᱮᱫᱟ ᱜᱮ
ᱦᱚᱸ
ᱟᱯᱮ ᱥᱮᱫ ᱫᱚ?
ᱟᱨ ᱥᱚᱨᱦᱟᱭ ᱫᱚ ᱚᱠᱟᱨᱮ ᱥᱚᱢᱚᱭ ᱯᱮ ᱢᱟᱱᱟᱣ ᱜᱮᱭᱟ
ᱦᱳᱭ ᱚᱠᱟ ᱥᱚᱢᱟᱭ?
ᱢᱮᱱ ᱫᱚ ᱥᱚᱨᱦᱟᱭ ᱵᱚᱸᱜᱟ ᱜᱮ ᱥᱮ ᱚᱱᱟ ᱯᱩᱥ ᱵᱚᱸᱜᱟ-ᱯᱩᱥ ᱵᱚᱸᱜᱟ ᱦᱚᱸᱠᱚ ᱢᱟᱱᱟᱣ ᱜᱮᱭᱟ ᱛᱚ
ᱥᱚᱦᱨᱟᱭ ᱵᱚᱸᱜᱟ ᱡᱟᱦᱟᱸ ᱢᱟᱥ ᱨᱮ ᱦᱩᱭᱩᱜ ᱜᱮᱭᱟ ᱚᱱᱟ ᱢᱟᱥ
ᱥᱚᱨᱦᱟᱭ ᱨᱮ ᱵᱟᱝ ᱦᱟᱱᱟ ᱟᱵᱟᱵᱟᱹᱥᱤᱭᱟᱹ ᱤᱭᱟᱹ ᱥᱚᱢᱚᱭ
ᱦᱳᱭ-ᱦᱳᱭ
ᱦᱩᱸ ᱟᱨ ᱪᱟᱥᱵᱟᱥ ᱫᱚ ᱛᱤᱱ ᱫᱷᱟᱣ ᱯᱮ ᱤᱭᱟᱹᱭ ᱠᱮᱭᱟ ᱱᱚᱣᱟ ᱟᱥᱟᱲ ᱵᱚᱸᱜᱟ ᱜᱮ ᱥᱮ ᱟᱨᱚ ᱮᱢᱱᱤ ᱡᱚᱠᱷᱚᱱ
ᱵᱟᱝ ᱪᱟᱥᱵᱟᱥ ᱫᱚ ᱵᱟᱨ ᱥᱤᱡᱤᱱ ᱜᱮ ᱦᱩᱭᱩᱜ ᱜᱮᱭᱟ᱾
ᱵᱟᱨ ᱥᱤᱧ ᱫᱷᱚᱨᱚᱱ ᱨᱮᱦᱚᱸ ᱢᱤᱫ ᱫᱷᱟᱣ ᱯᱮ ᱨᱚᱦᱚᱭᱟ᱾
ᱦᱮᱸᱻ ᱟᱹᱞᱩ ᱠᱚ ᱵᱟᱫᱟᱢ ᱠᱚ ᱚᱱᱟ ᱠᱚᱠᱚ ᱨᱚᱦᱚᱭᱫᱟ
ᱟᱪᱷᱟ ᱥᱚᱵᱽᱡᱤ ᱤᱭᱟᱹ ᱩᱛᱩ ᱠᱚ ᱡᱟᱦᱟᱸ ᱩᱛᱩᱣᱟᱜ ᱚᱱᱟ ᱠᱚᱦᱚᱸ ᱡᱟᱹᱱᱤᱡ ᱫᱚᱢᱯᱮ ᱨᱚᱦᱚᱭ ᱫᱚᱢᱮ ᱯᱮ ᱨᱚᱦᱚᱭ ᱜᱮᱭᱟ ᱦᱩᱸ ᱱᱤᱛᱚᱜ ᱫᱚ ᱛᱟᱦᱚᱞᱮ ᱪᱮᱫ ᱠᱚᱯᱮ ᱪᱟᱥ ᱠᱟᱜᱼᱟ ᱚᱱᱠᱟᱱᱟᱜ?
ᱪᱟᱥ ᱦᱩᱭ ᱠᱟᱱᱟ ᱵᱷᱚᱨᱵᱷᱩᱴᱤ ᱠᱚ ᱛᱟᱨᱯᱚᱨ ᱡᱷᱤᱸᱜᱟᱹ ᱠᱚ ᱵᱮᱸᱜᱟᱲ ᱠᱚᱦᱚᱸ ᱟᱨ ᱚᱱᱟ ᱟᱹᱞᱩ ᱠᱚ ᱨᱚᱦᱚᱭ ᱦᱩᱭ ᱞᱮᱱᱟ ᱚᱱᱟ ᱟᱹᱞᱩ ᱠᱚᱫᱚ ᱨᱟᱠᱟᱵ ᱦᱩᱭ ᱠᱟᱱᱟ᱾
ᱚᱸ ᱟᱯᱮ ᱦᱚᱸ ᱚᱱᱟ ᱠᱚᱯᱮ ᱨᱚᱦᱚᱭ ᱜᱮᱭᱟ ᱟᱢ ᱦᱚᱸ ᱚᱱᱟᱨᱮᱢ ᱡᱚᱯᱲᱟᱣ ᱦᱮᱱᱟᱜ ᱢᱮᱭᱟ ᱪᱟᱞᱟᱜ ᱜᱮᱭᱟ
ᱦᱳᱭ ᱢᱟᱡᱷᱮ-ᱥᱟᱸᱡᱷᱮ ᱟᱨᱠᱤ ᱚᱱᱟ ᱚᱲᱟᱜ ᱦᱚᱲ ᱠᱚ ᱠᱟᱹᱢᱤ ᱜᱮᱭᱟ ᱠᱚ ᱟᱨᱠᱤ
ᱟᱪᱷᱟ ᱜᱚᱲᱚ ᱵᱟᱲᱟ ᱞᱮᱠᱟᱢ ᱪᱟᱞᱟᱜᱼᱟ᱾
ᱦᱮᱸᱻ
ᱟᱨ ᱛᱟᱦᱚᱞᱮ ᱚᱱ ᱛᱮ ᱫᱚ ᱫᱟᱢ ᱠᱚ ᱪᱮᱫ ᱞᱮᱠᱟ ᱚᱱᱟ ᱠᱚ ᱡᱟᱦᱟᱸ ᱱᱤᱛᱚᱜ ᱥᱚᱵᱽᱡᱤ ᱯᱮ ᱪᱟᱥ ᱟᱠᱟᱫᱟ ᱚᱠᱟ ᱞᱮᱠᱟ ᱯᱮ ᱧᱟᱢᱮᱫᱼᱟ?
ᱫᱟᱢ ᱠᱚᱫᱚ ᱱᱤᱛᱚᱜ ᱫᱚ ᱵᱷᱟᱜᱮ ᱜᱮᱞᱮ ᱧᱟᱢ ᱮᱫᱟ ᱢᱚᱴᱟ-ᱢᱩᱴᱤ
ᱦᱩᱸ ᱟᱨ ᱪᱮᱫ ᱞᱮᱠᱟ ᱟᱫᱚ ᱵᱟᱡᱟᱨ ᱨᱮᱯᱮ ᱟᱠᱷᱨᱤᱧ ᱜᱮᱭᱟ ᱥᱮ ᱯᱟᱹᱭᱠᱟᱹᱨ ᱯᱮ ᱮᱢᱟ ᱠᱚᱣᱟ ᱡᱟᱦᱟᱸᱭ ᱠᱚᱫᱚ ᱢᱤᱫ ᱥᱟᱶᱛᱮ ᱰᱷᱮᱨ ᱧᱚᱜ ᱠᱚ ᱦᱟᱛᱟᱣᱟ ᱚᱱᱠᱟ ᱯᱮ ᱮᱢᱟ ᱠᱚᱼᱼ ᱪᱮᱫ ᱦᱚᱸ ᱵᱟᱝ ᱟᱸᱡᱚᱢᱚᱜ ᱠᱟᱱᱟ ᱾
ᱯᱷᱟᱠᱟ ᱥᱚᱢᱚᱭ ᱫᱚ ᱡᱚᱠᱷᱚᱱ ᱴᱟᱭᱤᱢ ᱵᱟᱝ ᱛᱟᱦᱮᱱᱟ ᱚᱱᱮ ᱯᱟᱹᱭᱠᱟᱹᱨ ᱞᱮ ᱮᱢᱟ ᱠᱚᱜᱮᱭᱟ ᱟᱨ ᱵᱟᱝᱠᱷᱟᱱ ᱫᱩᱲᱩᱵ ᱠᱟᱛᱮᱜ ᱟᱹᱠᱷᱨᱤᱧ ᱦᱩᱭᱩᱜ ᱜᱮᱭᱟ᱾
ᱦᱩᱸ-ᱦᱩᱸ
ᱛᱟᱸᱦᱮ ᱥᱚᱢᱟᱱ ᱫᱚ ᱼᱼ
ᱟᱫᱚ ᱩᱸ ᱚᱠᱟᱴᱟᱜ ᱨᱮ ᱵᱷᱟᱹᱜᱤ ᱯᱨᱚᱯᱷᱤᱴ ᱯᱮ ᱟᱹᱭᱠᱟᱹᱣ ᱜᱮᱭᱟ ᱡᱮ ᱯᱟᱹᱭᱠᱟᱹᱨ ᱮᱢ ᱨᱮ ᱥᱮ ᱢᱚᱱᱮ ᱠᱟᱜ ᱢᱮᱼᱼ ᱫᱩᱲᱩᱵ ᱠᱟᱛᱮᱜ ᱟᱠᱷᱨᱤᱧ ᱨᱮᱜᱮᱼᱼ
ᱫᱩᱲᱩᱵ ᱠᱟᱛᱮᱜ ᱟᱠᱷᱨᱤᱧ ᱨᱮᱜᱮ ᱵᱮᱥᱤ ᱯᱨᱚᱯᱷᱴ ᱢᱮᱱᱟᱜᱼᱟ ᱦᱩᱸ
ᱩᱸ ᱤᱱ ᱼ ᱤᱱᱴᱮᱞᱤᱡᱤᱵᱮᱞ
ᱟᱱᱼᱚᱰᱤᱵᱮᱞ
ᱱᱚᱣᱟ ᱫᱚ ᱚᱝᱠᱟ ᱜᱮ ᱦᱟᱱᱟ ᱤᱭᱟᱹ ᱠᱚ ᱟᱯᱮᱭᱟᱜᱼᱼ ᱵᱟᱦᱟ ᱫᱚ ᱵᱟᱦᱟ ᱜᱮ ᱥᱮ ᱢᱟᱜ ᱢᱚᱸᱬᱮ ᱦᱚᱸᱯᱮ ᱠᱚᱨᱟᱣ ᱜᱮᱭᱟ?
ᱢᱟᱜ ᱢᱚᱸᱬᱮ ᱦᱚᱸᱞᱮ ᱠᱚᱨᱟᱣ ᱜᱮᱭᱟ᱾
ᱚᱠᱟ ᱞᱮᱠᱟ ᱚᱱᱟ ᱫᱚ ᱢᱚᱸᱬᱮ ᱵᱚᱪᱷᱚᱨ ᱨᱮ ᱢᱤᱫ ᱫᱷᱟᱣ?
ᱵᱟᱝ ᱯᱨᱚᱛᱮᱠ ᱵᱚᱪᱚᱨ ᱜᱮ
ᱢᱟᱜ ᱢᱚᱸᱬᱮ
ᱟᱞᱮ ᱫᱚ ᱫᱤᱥᱚᱢ ᱢᱟᱜ ᱢᱚᱸᱬᱮ ᱠᱟᱱ ᱛᱟᱞᱮᱭᱟ ᱯᱨᱚᱛᱮᱠ ᱵᱚᱪᱷᱚᱨ ᱜᱮ ᱦᱩᱭᱩᱜ ᱜᱮᱭᱟ ᱟᱨ ᱠᱤ
ᱩᱸ ᱢᱟᱱᱮ ᱵᱟᱦᱟ ᱦᱚᱸᱯᱮ ᱤᱭᱟᱹᱭᱟ ᱟᱨ ᱢᱟᱜ ᱢᱚᱸᱬᱮ ᱦᱚᱸᱯᱮ ᱠᱚᱨᱟᱣᱟ
ᱦᱩᱸ-ᱦᱩᱸ
ᱵᱟᱱᱟᱨ ᱜᱮ ᱵᱟᱝ
ᱟᱱᱼᱚᱰᱤᱵᱮᱞ
ᱪᱮᱫ ᱦᱚᱸ ᱵᱟᱝ ᱟᱸᱡᱚᱢ ᱴᱷᱤᱠᱟᱹᱜ ᱠᱟᱱᱟ ᱟᱨ ᱟᱯᱮ ᱛᱟᱞᱟᱭᱟ ᱚ ᱚᱜ ᱫᱤᱥᱚᱢ ᱫᱚ ᱚᱠᱟ ᱥᱮᱫᱨᱮ ᱠᱟᱱᱟ?
ᱟᱱᱼᱚᱰᱤᱵᱮᱞ
ᱦᱮᱞᱳ
ᱦᱮᱸᱻᱦᱮᱸᱻ ᱞᱟᱹᱭ ᱢᱮ
ᱞᱟᱹᱭᱫᱟᱹᱧ ᱫᱤᱥᱚᱢ ᱫᱚ ᱚᱠᱟ ᱥᱮᱫ ᱨᱮ ᱠᱟᱱᱟ?
ᱫᱤᱥᱚᱢ ᱫᱚ ᱚᱱᱛᱮ ᱪᱮᱫ ᱠᱚ ᱞᱟᱹᱭᱟ? ᱼᱼ ᱪᱮᱫ ᱠᱚ ᱞᱟᱹᱭᱟ ᱦᱮᱸ ᱳᱭᱼᱼ
ᱩᱸ ᱚᱠᱟ ᱰᱤᱥᱴᱤᱠ ᱨᱮ ᱯᱟᱲᱟᱜ ᱠᱟᱱ ᱛᱟᱯᱮᱭᱟ?
ᱰᱤᱥᱴᱤᱠ ᱫᱚ ᱦᱩᱭᱩᱜ ᱠᱟᱱᱟ ᱢᱮᱫᱽᱱᱤᱯᱩᱨ ᱰᱤᱥᱴᱤᱠ
ᱚ ᱢᱤᱫᱽᱱᱟᱯᱩᱨ ᱰᱤᱥᱴᱤᱠ ᱵᱟᱝ ᱯᱚᱥᱪᱤᱢ ᱥᱮ ᱯᱩᱨᱵᱚ ᱢᱤᱫᱽᱱᱟᱯᱩᱨ?
ᱟᱱ ᱼᱤᱱᱴᱮᱞᱤᱡᱤᱵᱮᱞ
ᱟᱱᱼᱚᱰᱤᱵᱮᱞ
ᱟᱱᱼ ᱚᱰᱤᱵᱮᱞ
ᱢᱮᱱᱫᱟᱹᱧ ᱯᱚᱥᱪᱤᱢ ᱢᱮᱫᱽᱱᱤᱟᱯᱩᱨ ᱥᱮ ᱯᱩᱨᱵᱚ ᱢᱮᱫᱽᱱᱟᱯᱩᱨ?
ᱯᱚᱥᱪᱤᱢ ᱢᱮᱫᱽᱱᱤᱯᱩᱨ
ᱚ ᱥᱟᱠᱨᱟᱛ ᱠᱚᱦᱚᱸ ᱯᱮ ᱢᱟᱱᱟᱣ ᱜᱮᱭᱟ ᱥᱮ ᱵᱟᱯᱮ ᱢᱟᱱᱟᱣ ᱜᱮᱭᱟ?
ᱦᱮᱸ ᱢᱟᱱᱟᱣ ᱜᱮᱭᱟᱞᱮ
ᱩᱸ ᱟᱨ ᱥᱚᱨᱦᱟᱭ ᱫᱚ ᱚᱠᱟ ᱞᱮᱠᱟ ᱢᱚᱸᱬᱮ ᱫᱤᱱ ᱨᱮ ᱯᱮ ᱢᱟᱱᱟᱣ ᱜᱮᱭᱟ ᱥᱮᱼᱼ
ᱢᱚᱸᱬᱮ ᱫᱤᱱ ᱵᱚᱞᱛᱮ
ᱥᱚ ᱥᱚᱨᱦᱟᱭ ᱠᱚ ᱢᱚᱸᱬᱮ ᱫᱤᱱ ᱠᱚ ᱢᱟᱱᱟᱣ ᱜᱮᱭᱟ ᱛᱚ᱾ ᱚᱱᱠᱟᱧ ᱞᱟᱹᱭᱮᱜ-ᱟ ᱟᱫᱚ ᱢᱚᱸᱬᱮ ᱫᱤᱱ ᱯᱮ ᱤᱭᱟᱹᱭ ᱜᱮᱭᱟ ᱥᱮ ᱡᱟᱦᱟᱸ ᱠᱚᱫᱚ ᱥᱤ ᱤᱭᱟᱹ ᱦᱮᱱᱟᱜ ᱠᱟᱫᱟ ᱜᱚᱴ ᱯᱩᱡᱟᱹ ᱵᱚᱸᱜᱟ ᱵᱩᱨᱩ, ᱠᱷᱩᱱᱴᱟᱹᱣ, ᱡᱟᱞᱮ, ᱠᱟᱱᱟ ᱤᱧ ᱞᱟᱹᱭᱮ
ᱚᱱᱮ ᱢᱟᱱᱮ ᱢᱤᱫ ᱫᱤᱱ ᱜᱮ ᱦᱩᱭᱩᱜ ᱛᱟᱞᱮᱭᱟ ᱢᱤᱫ ᱫᱤᱱ ᱜᱮ ᱟᱨᱠᱤ
ᱦᱮᱸ ᱢᱤᱫ ᱫᱤᱱ ᱫᱚ ᱚᱱᱟ ᱫᱚ ᱚᱱᱟ ᱫᱚ ᱠᱷᱩᱱᱴᱟᱹᱣ ᱛᱮ ᱦᱩᱭᱩᱜ-ᱟ ᱮᱤᱞᱳᱜ ᱫᱚ ᱮᱱᱮᱡ ᱥᱮᱨᱮᱧ ᱟᱠᱚ ᱛᱟᱯᱚᱨ ᱰᱟᱝᱨᱤ ᱠᱚᱠᱚ ᱤᱭᱟᱹ ᱠᱚᱣᱟ ᱚᱱᱟ ᱞᱟᱦᱟ ᱚᱱᱠᱟ ᱤᱭᱟᱹ ᱠᱚᱫᱚ ᱵᱟᱯᱮ ᱠᱚᱨᱟᱣ ᱜᱮᱭᱟ
ᱚᱱᱟᱛᱚ ᱚᱱᱮ ᱫᱤᱥᱟᱹ ᱚᱱᱮ ᱫᱤᱥᱚᱢ ᱢᱟᱜ ᱢᱚᱬᱮ ᱦᱩᱭᱩᱜ ᱜᱮᱭᱟ, ᱚᱱᱟ ᱫᱚ ᱟᱨᱠᱤ ᱛᱩᱨᱩᱭᱰᱤ ᱟᱹᱛᱩ ᱟᱞᱮ ᱛᱚ ᱢᱤᱫᱴᱮᱱ ᱛᱩᱨᱩᱭ ᱟ ᱫᱤᱥᱚᱢ ᱢᱟᱜ ᱢᱚᱬᱮ ᱫᱚ ᱦᱩᱭᱩᱜ ᱜᱮᱭᱟ ᱟᱨᱠᱤ
ᱟᱪᱪᱷᱟ
ᱛᱟᱦᱚᱞᱮ ᱚᱱᱛᱮ ᱪᱮᱫ ᱠᱚ ᱪᱟᱥᱵᱟᱥ ᱦᱩᱭᱩᱜ ᱜᱮᱭᱟ?
ᱱᱚᱛᱮ ᱟᱞᱮ ᱥᱮᱫ ᱱᱤᱛᱚᱜ ᱦᱩᱲᱩ ᱠᱚᱜᱮ ᱱᱤᱛᱚᱜ ᱫᱚ ᱵᱚᱨ ᱵᱚᱨᱥᱟ ᱫᱤᱱ ᱟᱨ ᱚᱱᱠᱟᱱᱟᱜ ᱫᱚ ᱪᱟᱥᱵᱟᱥ ᱫᱚ ᱠᱷᱩᱵ ᱮᱠᱴᱟ ᱫᱚ ᱵᱟᱝ ᱦᱩᱭᱩᱜ-ᱟ᱾
ᱦ
ᱥᱚᱵᱽᱡᱤ ᱴᱚᱵᱡᱤ ᱫᱚ ᱩᱱ ᱥᱚᱢᱚᱭ ᱨᱮ ᱛᱩᱲᱤ ᱠᱚ ᱮᱢᱱᱤ ᱡᱟᱦᱟᱱᱟᱜ ᱠᱚ ᱢᱮᱱᱟᱜ-ᱟ ᱛᱩᱲᱤ ᱠᱷᱚᱥᱞᱟ ᱠᱚ
ᱦᱮᱸ
ᱠᱚᱢ ᱠᱚᱢ ᱟᱹᱞᱩ ᱠᱚᱦᱚᱸ ᱪᱟᱥᱮᱭᱟ ᱱᱤᱡᱮ ᱩᱛᱩ ᱡᱚᱢᱠᱷᱟᱱ ᱚᱠᱟ ᱫᱚ ᱥᱚᱵ ᱟᱠᱷᱨᱤᱧ ᱫᱷᱟᱹᱨᱤᱡ ᱫᱚ ᱵᱟᱝᱠᱚ ᱩᱱᱟᱹᱜ ᱜᱟᱱ ᱫᱚ ᱵᱟᱠᱚ ᱪᱟᱥ ᱜᱮᱭᱟ᱾ ᱢᱤᱫ ᱵᱟᱨ ᱠᱚ ᱪᱟᱥᱟ ᱚᱱᱠᱟ ᱫᱚ ᱵᱟᱝ
ᱟᱨ ᱟᱹᱞᱩ ᱠᱚ
ᱟᱹᱞᱩ ᱠᱚ ᱪᱟᱥᱟ ᱠᱤᱱᱛᱩ ᱚᱱᱟ ᱫᱚ ᱩᱱᱟᱹᱜ ᱫᱚ ᱵᱟᱝ ᱚᱲᱟᱜ ᱠᱚᱨᱮ ᱡᱚᱢ ᱵᱟᱲᱟ ᱞᱮᱠᱟᱜ ᱜᱮ ᱟᱠᱷᱨᱤᱧ ᱫᱷᱟᱹᱨᱤᱡ ᱫᱚ ᱩᱱᱟᱹᱜ ᱜᱟᱱ ᱫᱚ ᱵᱟᱝ ᱪᱟᱥᱚᱜ-ᱟ᱾
ᱚ ᱢᱟᱱᱮ ᱚᱱᱛᱮ ᱡᱟᱭᱜᱟ ᱫᱚ ᱪᱮᱫᱞᱠᱟ ᱛᱟᱯᱮ ᱢᱟᱱᱮ ᱵᱤᱨ ᱴᱟᱭᱤᱯ ᱮᱞᱟᱠᱟ ᱛᱟᱯᱮ ᱥᱮ ᱟᱨᱠᱤ
ᱦᱮ ᱵᱟᱡᱟᱨ ᱫᱚ ᱵᱟᱝ ᱵᱤᱨ ᱠᱟᱱ ᱜᱮᱭᱟ ᱦᱟᱞᱠᱟ ᱵᱤᱨ ᱢᱮᱱᱟᱜ-ᱟ ᱥᱟ ᱵᱟᱡᱟᱨ ᱠᱚᱫᱚ ᱠᱟᱹᱴᱤᱡ ᱥᱟᱺᱜᱤᱧ ᱧᱚᱜ ᱜᱮᱭᱟ ᱟᱹᱛᱩ ᱠᱷᱚᱱᱟᱜ
ᱦᱩᱸ
ᱱᱚ ᱱᱚᱝᱠᱟ
ᱦᱮᱸ
ᱦᱩ ᱩᱱᱟᱹᱜ ᱫᱚ ᱪᱟᱥ ᱠᱚᱫᱚ ᱵᱟᱝ ᱦᱳᱭᱳᱜ-ᱟ ᱚᱱᱠᱟ ᱫᱚ
ᱦᱩᱸ ᱢᱟᱱᱮ ᱜᱟᱰᱟ ᱠᱚᱫᱚ ᱥᱩᱨ ᱜᱮᱭᱟ ᱥᱮ ᱥᱟᱺᱜᱤᱧ ᱧᱚᱜ ᱢᱮᱱᱟᱜ-ᱟ
ᱵᱟᱡᱟᱨ ᱪᱮᱱ ᱵᱟᱡᱟᱨ ᱠᱚᱱ
ᱵᱟᱝ ᱱᱟᱹᱭ ᱜᱟᱰᱟ ᱠᱚ
ᱦᱮᱸ ᱟᱞᱮᱥᱮᱫ ᱫᱚ ᱚᱱᱠᱟ ᱱᱟᱹᱭ ᱠᱚ ᱫᱚ ᱤᱭᱟᱹ ᱫᱚ ᱵᱟᱹᱱᱩᱜ ᱟᱠᱟᱜ-ᱟ ᱱᱟᱹᱭ ᱦᱚᱸ ᱵᱟᱹᱱᱩᱜ-ᱟ ᱟᱨ ᱜᱟᱰᱟ ᱦᱚᱸ ᱥᱩᱨᱡ ᱫᱚ ᱥᱟᱦᱤᱱᱠ ᱨᱮ ᱢᱮᱱᱟᱜ-ᱟ᱾ ᱚᱱᱟ ᱠᱚᱨᱮ ᱫᱟᱜ ᱠᱚᱨᱮᱱᱟᱜ ᱫᱚ ᱠᱳᱱᱳ ᱤᱭᱟᱹ ᱵᱟᱹᱱᱩᱜ-ᱟ ᱟᱞᱮᱥᱮᱫ ᱦᱚᱸ
ᱛᱟᱦᱮᱞᱮ ᱪᱟᱥ ᱫᱚ ᱪᱮᱫ ᱛᱮ ᱪᱟᱥ ᱜᱮᱭᱟᱯᱮ ᱵᱚᱨᱥᱟ ᱫᱟᱜ
ᱦᱮᱸ ᱵᱟᱝ ᱱᱚᱜᱼᱚᱭ ᱡᱟᱦᱟᱸ ᱵᱚᱨᱥᱟ ᱫᱟᱜ ᱵᱚᱨᱥᱟ ᱨᱮᱜᱮ
ᱚᱱᱟᱜᱮ
ᱟᱯᱮ ᱥᱮᱫ ᱫᱚ ᱚᱱᱟ ᱠᱮᱱᱮᱞ ᱫᱟᱜ ᱠᱚ ᱤᱭᱟᱹ ᱦᱮᱱᱟᱜᱼᱟ ᱪᱮᱫ ᱢᱤᱱᱤ ᱠᱚ ᱡᱟᱦᱟᱸ ᱤᱭᱟᱹ ᱠᱚ ᱚᱱᱠᱟ